ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱹᱰᱤ ᱱᱟᱯᱟᱭ ᱛᱮᱜᱮ ᱟᱸᱡᱚᱢᱚᱜ ᱠᱟᱱᱟ
ᱟᱪᱪᱷᱟ ᱪᱮᱫ ᱠᱚ ᱪᱤᱠᱟᱹ ᱦᱩᱭᱩᱜ ᱠᱟᱱᱟ
ᱪᱤᱠᱟᱹᱦᱚ ᱵᱟᱝᱜᱮ ᱱᱚᱜᱼᱚᱭ ᱫᱩᱲᱩᱵ ᱵᱟᱲᱟ ᱦᱩᱭ ᱠᱟᱱᱟ ᱛᱟᱦᱚᱞᱮ ᱵᱟᱨᱮᱱ ᱫᱟ ᱥᱮᱫ ᱨᱮ
ᱦ
ᱦᱳᱭ ᱛᱟᱦᱞᱮ ᱟᱯᱮ ᱪᱮᱫ ᱠᱚᱯᱮ ᱪᱤᱠᱟᱹ ᱵᱟᱲᱟᱭᱮᱫᱟ
ᱟᱞᱮ ᱦᱚᱸᱜᱚᱭ ᱫᱟᱠᱟ ᱠᱚ ᱡᱚᱢ ᱵᱟᱲᱟ ᱦᱩᱭ ᱮᱱᱟ ᱟᱫᱚ ᱪᱷᱟᱸᱫᱽ ᱥᱮᱫ ᱠᱟᱹᱴᱤᱡ ᱫᱩᱲᱩᱵ ᱦᱩᱭ
ᱟᱪᱪᱷᱟ ᱟᱪᱪᱷᱟ ᱦᱳᱭ ᱛᱟᱦᱞᱮ ᱛᱮᱦᱮᱧ ᱫᱚ ᱜᱟᱞᱚᱪ ᱞᱝ ᱟᱨᱟᱢᱵᱚ ᱞᱮᱜᱮ ᱦᱳᱭᱥᱮ
ᱦᱳᱭ ᱦᱳᱭᱳ
ᱦᱳᱭ ᱧᱮᱞᱢᱮ ᱱᱮᱛᱟᱨ ᱡᱩᱜᱽ ᱫᱚ ᱦᱳᱭᱥᱮ ᱟᱵᱚᱣᱟᱜ ᱦᱟᱹᱯᱤᱫ ᱪᱟᱵᱟᱜ ᱠᱟᱱ ᱛᱟᱵᱚᱱᱟ ᱠᱤᱪᱷᱩ ᱜᱟᱱ ᱡᱮᱢᱚᱱ ᱦᱩᱭᱩᱜ ᱠᱟᱱᱟ ᱠᱤᱪᱷᱩᱜᱟᱱ ᱠᱩᱫᱩᱢ ᱠᱚ ᱠᱟᱹᱦᱟᱱᱤ ᱠᱚ ᱦᱮᱸᱥᱮ ᱵᱷᱮᱱᱛᱟ ᱠᱟᱛᱷᱟ ᱠᱚ ᱟᱨ ᱱᱚᱛᱮ ᱟᱵᱚᱣᱟᱜ ᱵᱟᱯᱞᱟ ᱠᱚᱦᱚᱸ ᱛᱤᱱᱟᱹᱜ ᱜᱟᱱ ᱦᱩᱭᱩᱜ ᱠᱟᱱᱟ ᱵᱟᱝ ᱦᱩᱭᱩᱜ ᱠᱟᱱᱟ ᱦᱳᱭᱥᱮ ᱟᱨ ᱱᱚᱛᱮ ᱵᱷᱟᱸᱰᱟᱱ ᱠᱚ ᱵᱩᱡ ᱫᱟᱹᱵᱤᱱ ᱛᱚ
ᱮᱠᱫᱚᱢ ᱜᱚᱢᱠᱮ
ᱦᱳᱭ ᱛᱚ ᱱᱚᱣᱟ ᱠᱚ ᱱᱤᱭᱮ ᱛᱮᱦᱮᱧ ᱠᱟᱹᱴᱤᱡ ᱜᱟᱞᱢᱟᱨᱟᱣ ᱦᱩᱭᱩᱜᱼᱟ
ᱦᱳᱭ ᱦᱳᱭ
ᱦᱮᱸ ᱛᱟᱦᱞᱮ ᱟᱹᱵᱤᱱ ᱠᱤᱪᱷᱩ ᱠᱤᱪᱷᱩ ᱜᱟᱱ ᱫᱚᱵᱤᱱ ᱵᱟᱲᱟᱭ ᱜᱮᱭᱟ ᱥᱮ
ᱦᱮᱸ ᱠᱤᱪᱷᱩᱩᱜᱟᱱ ᱫᱚᱞᱤᱧ ᱵᱟᱲᱟᱭ ᱜᱮᱭᱟ ᱟᱪᱪᱷᱟ ᱟᱪᱪᱷᱟ ᱜᱚᱝᱠᱮ ᱟᱵᱚᱱᱟᱜ ᱡᱟᱦᱟᱸ ᱵᱟᱯᱞᱟ ᱛᱤᱱ ᱞᱮᱠᱟᱱ ᱵᱟᱯᱞᱟ ᱢᱮᱱᱟᱜ ᱛᱟᱵᱚᱱᱟ?
ᱵᱟᱯᱞᱟ ᱫᱚ ᱞᱟᱹᱭ ᱜᱟᱱᱚᱜᱼᱟ᱾ ᱤᱧᱫᱚ ᱜᱚᱢᱠᱮ ᱵᱟᱲᱟᱭᱧ ᱵᱟᱨ ᱨᱚᱠᱚᱢᱧ ᱵᱟᱲᱟᱭᱟ᱾ ᱦᱮᱸᱥᱮ ᱢᱤᱫᱴᱮᱱ ᱫᱚ ᱧᱮᱞ ᱧᱮᱯᱮᱞ ᱠᱟᱛᱮ ᱵᱟᱯᱞ ᱡᱟᱦᱟᱸ ᱠᱚ ᱞᱟᱹᱭᱟ ᱥᱟᱨ ᱥᱟᱹᱜᱩᱱ ᱵᱟᱯᱞᱟ ᱦᱮᱸ ᱥᱮ
ᱦᱳᱭ
ᱟᱨ ᱢᱤᱫᱴᱮᱱ ᱫᱚ ᱵᱟᱦᱟ ᱥᱟᱶᱟ ᱦᱩᱭᱩᱜᱼᱟ᱾
ᱦᱮᱸ
ᱦᱳᱭ ᱤᱧᱫᱚ ᱚᱱᱠᱟᱧ ᱵᱟᱲᱟᱭᱟ ᱵᱟᱨᱭᱟ᱾
ᱚ
ᱛᱟᱦᱚᱞᱮ ᱦᱚᱜᱼ ᱱᱟ ᱠᱚ ᱱᱚᱣᱟ ᱨᱮᱱᱟᱜ ᱠᱟᱹᱴᱤᱡ ᱤᱧ ᱞᱟᱹᱭᱟᱢ ᱠᱟᱱᱟ ᱦᱮᱸᱥᱮ
ᱦᱳᱭ ᱦᱳᱭ
ᱡᱮᱢᱚᱱ ᱯᱳᱭᱞᱳ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱦᱳᱭᱥᱮ
ᱦᱮᱸ ᱚᱠᱟ ᱞᱮᱠᱟ ᱛᱮᱵᱚᱱ ᱚᱱᱟ ᱠᱚᱫᱚ ᱵᱚᱱ ᱠᱟᱹᱢᱤ ᱦᱚᱨᱟ ᱵᱚᱱ ᱪᱟᱪᱞᱟᱣᱼᱟ ᱚᱱᱟᱜᱮ ᱠᱟᱹᱴᱤᱡ ᱜᱟᱞᱚᱪ ᱵᱤᱱ᱾
ᱦᱳᱭ ᱛᱚ ᱥᱟᱨ ᱥᱟᱹᱜᱩᱱ ᱵᱟᱯᱞᱟ ᱫᱚ ᱦᱩᱭᱩᱜ ᱠᱟᱱᱟ, ᱱᱚᱝᱠᱟ ᱡᱷᱚᱛᱚ ᱠᱷᱚᱱ ᱯᱳᱭᱞᱳ ᱢᱤᱫᱴᱮᱱ ᱨᱟᱭᱵᱟᱨ ᱦᱟᱲᱟᱢ ᱠᱚ ᱥᱟᱵᱮᱭᱟ
ᱦᱳᱭ
ᱛᱚ ᱩᱱᱤ ᱨᱟᱭᱵᱟᱨ ᱦᱟᱲᱟᱢ ᱜᱮ ᱩᱱᱤ ᱡᱮ ᱨᱟᱭᱵᱟᱨᱚᱜᱼ ᱟᱭ ᱦᱟᱸᱰᱮ ᱠᱩᱲᱤ ᱢᱟᱱᱮ ᱵᱟᱹᱦᱩ ᱚᱲᱟᱜ ᱨᱮᱦᱚᱸ ᱚᱸᱰᱮ ᱜᱟᱞᱚᱪ ᱟᱠᱚᱣᱟᱭ ᱟᱨ ᱱᱚᱸᱰᱮ ᱡᱟᱶᱟᱭ ᱚᱲᱟᱜ ᱨᱮᱦᱚᱸ ᱚᱸᱰᱮ ᱦᱚᱸ ᱜᱟᱞᱚᱪ ᱟᱠᱚᱣᱟᱭ ᱦᱳᱭᱥᱮ ᱡᱮ ᱨᱮᱵᱮᱱ ᱠᱚ ᱢᱮᱱᱟᱜ ᱠᱚᱣᱟ ᱥᱮ ᱵᱟᱝ ᱛᱟᱦᱞᱮ ᱜᱚᱴᱟ ᱜᱮ ᱡᱩᱫᱤ ᱠᱚ ᱨᱮᱵᱮᱱᱟ ᱦᱮᱸᱥᱮ ᱛᱟᱞᱦᱮ ᱟᱹᱛᱩ, ᱟᱹᱛᱩ ᱢᱚᱬᱮ ᱦᱚᱲ ᱥᱟᱛᱮ ᱨᱚᱯᱚᱲᱟᱭ᱾ ᱚᱲᱟᱜ ᱚᱲᱟᱜ ᱛᱚ ᱨᱚᱯᱚᱲ ᱠᱟᱛᱮᱜ ᱛᱟᱯᱚᱨ ᱟᱛᱳ ᱢᱚᱬᱮ ᱦᱚᱲ ᱥᱟᱛᱮ ᱨᱚᱯᱚᱲᱟᱭ ᱛᱟᱨᱯᱚᱨᱮ ᱵᱟᱯᱞᱟ ᱠᱟᱹᱢᱤ ᱠᱚ ᱥᱟᱨᱟᱣᱟ ᱛᱟᱨᱯᱚᱨ ᱚᱱᱛᱮ ᱦᱳᱭᱳᱜ ᱛᱟᱠᱚᱣᱟ᱾ ᱥᱟᱨ ᱥᱟᱹᱜᱩᱱ ᱵᱟᱯᱞᱟ ᱨᱮᱫᱚ ᱧᱮᱞ ᱧᱮᱯᱮᱞ ᱯᱳᱭᱞᱳ ᱠᱚ ᱪᱟᱞᱟᱜᱼᱟ᱾ ᱦᱮᱸᱥᱮ ᱡᱩᱫᱤ ᱠᱚ ᱠᱩᱥᱤᱭᱟᱭ ᱛᱟᱦᱚᱞᱮ ᱧᱮᱞ ᱧᱮᱯᱮᱞ ᱠᱚ ᱪᱟᱞᱟᱜᱼᱟ ᱛᱟᱦᱚᱞᱮ ᱧᱮᱞ ᱧᱮᱯᱮᱞ ᱨᱮᱱᱟᱜ ᱦᱳᱭ ᱛᱟᱯᱚᱨ ᱚᱱᱟ ᱨᱮᱦᱚᱸ ᱡᱩᱫᱤ ᱠᱚ ᱠᱩᱥᱤᱭᱟ ᱛᱟᱦᱞᱮ ᱦᱚᱨᱚᱜ ᱡᱟᱦᱟᱸ ᱠᱚ ᱞᱮᱭᱟ ᱟᱵᱚᱣᱟᱜ ᱫᱚ ᱦᱚᱨᱚᱜ ᱪᱤᱱ ᱦᱚᱸ ᱥᱮ ᱦᱮᱸ ᱦᱳᱭ ᱦᱚᱨᱚᱜ ᱪᱤᱱ ᱠᱚ ᱪᱟᱞᱟᱜᱼᱟ᱾ ᱛᱟᱞᱦᱮ ᱦᱚᱨᱚᱜ ᱪᱤᱱ ᱠᱚ ᱦᱩᱭ ᱵᱟᱲᱟ ᱠᱟᱛᱮ ᱵᱟᱯᱞᱟ ᱢᱟᱲᱟᱝ ᱥᱟᱥᱟᱝ ᱚᱡᱚᱜ ᱦᱳᱭᱳᱜ- ᱟ ᱥᱮ
ᱦᱮᱸ
ᱦᱳᱭ ᱛᱚ ᱚᱱᱟᱜᱮ ᱯᱳᱭᱞᱳ ᱱᱚᱸᱰᱮ ᱡᱟᱶᱟᱭ ᱵᱟᱹᱵᱩ ᱩᱱᱤ ᱥᱟᱥᱟᱝ ᱠᱚ ᱚᱡᱚᱜ ᱟᱭᱟ ᱦᱮᱸᱥ᱾ ᱛᱟᱦᱞᱮ ᱩᱱᱤᱭᱟᱜ ᱤᱛᱟᱹᱜ ᱥᱟᱥᱟᱝ ᱜᱮ ᱦᱟᱸᱰᱮ ᱵᱟᱹᱦᱩ ᱠᱚ ᱤᱫᱤᱭᱟᱭᱟ ᱨᱟᱭᱵᱟᱨ ᱦᱟᱲᱟᱢ ᱜᱮ ᱤᱫ ᱛᱟᱨᱯᱚᱨᱮ ᱦᱟᱸᱰᱮ ᱵᱟᱹᱦᱩ ᱥᱟᱥᱟᱝ ᱥᱩᱱᱩᱢ ᱠᱚ ᱚᱡᱚᱜ ᱟᱭᱟ ᱚᱱᱟ ᱥᱟᱥᱟᱝ ᱥᱩᱱᱩᱢ ᱜᱮ
ᱮᱠᱫᱚᱢ
ᱦᱭ ᱛᱚ ᱱᱚᱝᱠᱟ ᱠᱟᱛᱮ ᱜᱮ ᱟᱵᱚᱣᱟᱜ ᱡᱟᱦᱟᱸ ᱥᱟᱨ ᱥᱟᱹᱜᱩᱱ ᱵᱟᱯᱞᱟ ᱫᱚ ᱯᱟᱨᱚᱢᱚᱜᱼᱟ᱾
ᱯᱟᱨᱚᱢᱚᱜ ᱛᱟᱵᱚᱱᱟ ᱱᱟᱭᱛᱮ ᱱᱟᱯᱟᱭ ᱛᱮ ᱟᱨ ᱜᱚᱢᱠᱮ ᱟᱵᱚ ᱡᱟᱦᱟᱸ ᱵᱚᱱ ᱧᱮᱞ ᱠᱟᱫᱟ ᱮᱸ ᱡᱚᱜᱽ ᱢᱺᱡᱷᱤ ᱮ ᱥᱤᱨᱯᱟᱹ ᱫᱚ ᱵᱟᱯᱞᱟ ᱡᱚᱠᱷᱚᱱ ᱡᱚᱜ ᱢᱟᱹᱡᱷᱤ ᱥᱤᱨᱯᱟᱹ ᱛᱚ ᱧᱟᱢ ᱟ ᱛᱚ
ᱦᱳᱭ
ᱦᱮᱸ ᱚᱱᱟ ᱫᱚ ᱚᱠᱟ ᱞᱮᱠᱟᱛᱮ ᱧᱟᱢᱟ᱾
ᱡᱚᱜᱽᱢᱟᱺᱡᱷᱤ ᱦᱮᱸᱥᱮ᱾ ᱩᱱᱤ ᱦᱚᱸ ᱢᱤᱫᱴᱮᱱ ᱢᱟᱺᱡᱷᱤ ᱞᱮᱠᱟᱱᱤᱡ ᱜᱮ ᱠᱟᱱᱟᱭ᱾ ᱠᱤᱱᱛᱩ ᱩᱱᱤ ᱫᱚ ᱢᱟᱹᱡᱷᱤ ᱠᱷᱚᱱ ᱫᱚ ᱠᱟᱹᱴᱤᱡ ᱞᱟᱛᱟᱨ ᱨᱮ ᱩᱱᱤ ᱛᱟᱦᱮᱱᱟᱭ᱾ ᱦᱳᱭᱥᱮ ᱛᱟᱦᱚᱞᱮ ᱢᱟᱺᱡᱷᱤ ᱫᱚ ᱢᱟᱡᱷᱤ ᱫᱚ ᱵᱟᱝ ᱠᱤᱱᱛᱩ ᱡᱚᱜᱽ ᱢᱟᱺᱡᱷᱤ ᱫᱚ ᱩᱱᱤᱜᱮ ᱵᱮᱥᱤ ᱫᱚ ᱧᱮᱞ ᱧᱮᱞ ᱵᱟᱲᱟ ᱞᱟᱠ ᱨᱟᱭᱟᱥᱮ ᱡᱮ ᱠᱟᱹᱢᱤ ᱠᱚ ᱪᱤᱠᱟ. ᱪᱤᱠᱟᱹ ᱯᱟᱨᱚᱢᱚᱜ ᱠᱟᱱᱟ ᱦᱳᱭᱥᱮ ᱟᱨ ᱢᱟ. ᱡᱷᱤ ᱡᱟᱦᱟᱸᱭ ᱩᱱᱤ ᱫᱚ ᱨᱟᱪᱟᱨ ᱨᱮ ᱠᱚ ᱫᱩᱲᱩᱵ ᱠᱟᱭᱟ ᱥᱮ ᱩᱱᱤ ᱫᱚ ᱨᱟᱪᱟ ᱨᱮᱱᱟᱜ ᱠᱟᱹᱢᱤ ᱦᱚᱨᱟᱭ ᱪᱩᱠᱟᱹᱣᱟ
ᱦᱮᱸ ᱜᱚᱢᱠᱮ
ᱦᱳᱭ ᱟᱨ ᱢᱤᱫᱴᱟᱱ ᱡᱟᱦᱟ ᱤᱧᱤᱧ ᱞᱟᱹᱭ ᱠᱮᱜ- ᱟ ᱵᱟᱦᱟ ᱥᱟᱶᱟ
ᱦᱮᱸ
ᱦᱳ
ᱚᱱᱟ ᱫᱚ ᱚᱠᱟ ᱞᱮᱠᱟ
ᱦᱮᱸ ᱚᱱᱟ ᱫᱚ ᱦᱩᱭᱩᱜ ᱠᱟᱱᱟ ᱱᱚᱝᱠᱟ ᱮᱸ ᱡᱮᱢᱚᱱ ᱥᱟᱵ ᱠᱟᱜ ᱢᱮ ᱢᱤᱫᱴᱟᱝ ᱠᱚᱲᱟ ᱜᱤᱫᱽᱨᱟᱹ ᱟᱨ ᱢᱤᱫᱴᱟᱝ ᱠᱩᱲᱤ ᱜᱤᱫᱽᱨᱟᱹ ᱟᱹᱠᱤᱱ ᱠᱤᱱ ᱫᱩᱞᱟᱹᱲ ᱡᱚᱝᱟ ᱦᱮᱸᱥᱮ
ᱦᱮᱸ
ᱛᱚ ᱩᱱᱠᱤᱱ ᱥᱟᱵ ᱠᱟᱜ ᱢᱮ ᱠᱚᱲᱟ ᱜᱤᱫᱽᱨᱟᱹ ᱚᱲᱟᱜ ᱨᱮᱱ ᱦᱚᱲ ᱫᱚᱠᱚ ᱨᱮᱵᱮᱱ ᱜᱮᱭᱟ ᱢᱮᱱᱠᱷᱟᱱ ᱠᱩᱲᱤ ᱜᱤᱫᱽᱨᱟᱹ ᱚᱲᱟᱜ ᱦᱚᱲ ᱫᱚ ᱵᱟᱝᱠᱚ ᱨᱮᱵᱮᱱᱟ
ᱦᱮᱸ
ᱛᱚ ᱚᱸᱰᱮ ᱜᱮ ᱩᱱᱤ ᱠᱚᱲᱟ ᱜᱤᱫᱽᱨᱟᱹ ᱩᱱᱤ ᱠᱩᱲᱤ ᱜᱤᱫᱽᱨᱟᱹᱭ ᱟᱝᱜᱤᱨ ᱤᱫᱤᱭᱮᱭᱟ ᱟᱠᱚ ᱚᱲᱟᱜ ᱛᱮ ᱦᱳᱭ ᱥᱮ
ᱦᱳᱭ
ᱛᱟᱦᱚᱞᱮ ᱯᱳᱭᱞᱳ ᱨᱮᱫᱚ ᱵᱟᱝ ᱠᱚᱨᱮ ᱜᱟᱱᱚᱜᱼᱟ ᱠᱩᱲᱤ ᱜᱤᱫᱽᱨᱟᱹ ᱚᱲᱟᱜ ᱨᱮᱫᱚ ᱛᱟᱦᱚᱞᱮ ᱠᱤᱪᱷᱩ ᱫᱤᱱ ᱥᱮ ᱠᱤᱪᱷᱩ ᱢᱟᱥ ᱯᱚᱨ ᱠᱚᱨᱮ ᱵᱮᱵᱮᱹᱱᱚᱜᱼᱟ ᱛᱚ ᱚᱱᱟ ᱯᱚᱨᱮ ᱵᱟᱯᱞᱟ ᱡᱚᱠᱷᱚᱱ ᱥᱟᱹᱜᱩᱱ ᱠᱚ ᱜᱤᱨᱟᱹᱭᱟ ᱦᱮᱸᱥᱮ
ᱦᱮᱸ
ᱩᱱ ᱡᱚᱠᱷᱚᱱ ᱫᱚ ᱵᱟᱯᱞᱟ ᱫᱚ ᱩᱱᱠᱤᱱᱟᱜ ᱫᱚ ᱵᱟᱝ ᱦᱩᱭᱩᱜᱼᱟ ᱚᱱᱠᱟ ᱥᱟᱹᱜᱩᱱ ᱵᱟᱯᱞᱟ ᱦᱤᱥᱟᱹᱵ ᱛᱮ
ᱫᱟᱹᱣᱲᱟᱹ ᱪᱮᱛᱟᱱ ᱨᱮᱫᱚ ᱦᱮ ᱥᱮ
ᱦᱳᱭ ᱫᱟᱹᱣᱲᱟᱹ ᱪᱮᱛᱟᱱ ᱨᱮᱫᱚ ᱵᱟᱝ ᱦᱩᱭᱩᱜᱼᱟ ᱛᱚ ᱩᱱᱫᱚ ᱜᱤ ᱚᱸᱰᱮᱜᱮ ᱵᱟᱯᱞᱟ ᱦᱩᱭᱩᱜᱼᱟ ᱢᱟᱱᱮ ᱠᱚᱲᱟ ᱜᱤᱫᱽᱨᱟᱹ ᱚᱲᱟᱜ ᱨᱮᱜᱮ ᱦᱟᱸᱰᱮ ᱠᱷᱚᱱ ᱠᱚ ᱦᱤᱡᱩᱜᱼᱟ ᱢᱟᱱᱮ ᱩᱱᱮ ᱡᱤᱭᱟᱹᱛ ᱫᱚ ᱡᱤᱭᱟᱹᱛ ᱠᱚ ᱦᱤᱡᱩᱜᱼᱟ ᱢᱟᱱᱮ ᱠᱚᱲᱟ ᱜᱤᱫᱽᱨᱟᱹ ᱥᱮᱮᱫ ᱠᱷᱚᱱ ᱫᱚ ᱵᱟᱨ ᱦᱳᱭ ᱠᱩᱲᱤ ᱜᱤᱫᱽᱨᱟᱹ ᱠᱷᱚᱱ ᱠᱩᱲᱤ ᱚᱲᱟᱜ ᱠᱷᱚᱱ ᱡᱮᱦᱩ ᱛᱚ ᱠᱚ ᱦᱤᱡᱩᱜᱼᱟ ᱢᱮᱱᱠᱷᱟᱱ ᱠᱚᱲᱟ ᱜᱤᱫᱽᱨᱟᱹ ᱚᱲᱟᱜ ᱠᱷᱚᱱ ᱫᱚ ᱵᱟᱨᱮᱛᱚᱜ ᱫᱚ ᱵᱟᱝ ᱠᱚ
ᱵᱟᱠᱚ ᱪᱟᱞᱟᱜᱼᱟ
ᱦᱳᱭ
ᱚᱱᱟ ᱛᱮᱜᱮ ᱵᱚᱱ ᱵᱩᱡᱟ ᱡᱮ ᱱᱚᱣᱟ ᱫᱚ ᱡᱟᱦᱟᱸ ᱵᱟᱦᱟ ᱥᱟᱶ ᱵᱟᱯᱞᱟ ᱢᱮᱱᱛᱮ ᱩᱨᱩᱢᱚᱜᱼᱟ
ᱦᱳᱭ ᱦᱳᱭ ᱛᱚ ᱱᱚᱝᱠᱟ ᱜᱮ ᱟᱨᱦᱚᱸ ᱛᱟᱦᱮᱸ ᱠᱟᱱᱟ ᱢᱮᱱᱠᱷᱟᱱ ᱩᱱᱟᱹᱜ ᱫᱚ
ᱟᱨ ᱜᱚᱢᱠᱮ ᱟᱞᱤᱧ ᱞᱤᱧ ᱞᱟᱹᱭ ᱮᱫᱟ ᱢᱤᱫᱴᱟᱝ ᱠᱩᱠᱞᱤ ᱞᱤᱧ ᱫᱚᱦᱚᱭᱮᱫᱟ ᱱᱚᱣᱟ ᱛᱟᱞᱟᱨᱮ ᱟᱵᱚ ᱵᱚᱱ ᱧᱮᱞ ᱠᱟᱫᱟ ᱡᱮ ᱵᱟᱹᱦᱩ ᱠᱩᱲᱤ ᱥᱟᱶᱛᱮ ᱥᱮ ᱠᱚᱲᱟ ᱜᱤᱫᱽᱨᱟᱹ ᱥᱟᱶᱛᱮ ᱥᱩᱱᱩᱢ ᱥᱟᱥᱟᱝ ᱚᱡᱚᱜ ᱛᱟᱭᱱᱚᱢ
ᱦᱳᱭ
ᱟᱠᱚᱨᱮᱱ ᱡᱟᱦᱟᱸᱭ ᱛᱤᱛᱨᱮᱡ ᱠᱚ ᱛᱟᱦᱮᱱᱟ ᱥᱮ ᱚᱱᱟ ᱥᱟᱶᱛᱮ ᱮ ᱚᱱᱟ ᱥᱟᱶᱛᱮ ᱢᱤᱫᱴᱟᱝ ᱜᱤᱫᱽᱨᱟᱹ ᱠᱚ ᱫᱚᱦᱚ ᱠᱟᱭᱟ ᱛᱚ
ᱦᱳᱭ
ᱠᱚᱲᱟ ᱜᱤᱫᱽᱨᱟᱹ ᱥᱟᱶᱛᱮ ᱦᱚᱸ ᱠᱩᱲᱤ ᱜᱤᱫᱽᱨᱟᱹ ᱥᱟᱶᱛᱮ ᱦᱚᱸ ᱚᱱᱟ ᱫᱚ ᱪᱮᱫ ᱵᱟᱠᱷᱨᱟ ᱛᱮ ᱠᱚ ᱫᱚᱦᱚᱭᱟ ᱚᱱᱟ ᱠᱟᱹᱴᱤᱡ ᱵᱤᱱ ᱞᱟᱹᱭ ᱠᱮᱭᱟ ᱟᱹᱰᱤ ᱱᱟᱯᱟᱭ ᱠᱚᱜᱼᱟ
ᱻ ᱚᱱᱟ ᱫᱚ ᱢᱤᱫᱴᱮᱱ ᱞᱟᱹᱭ ᱜᱟᱱᱚᱜᱼᱟ ᱢᱟᱱᱮ ᱩᱯᱨᱩᱢ ᱧᱚᱜ ᱦᱤᱥᱟᱹᱵ ᱛᱮᱠᱚ ᱫᱚᱦᱚ ᱫᱚᱦᱚ ᱠᱚᱣᱟ ᱢᱟᱱᱮ ᱩᱯᱨᱩᱢ ᱢᱟᱱᱮ ᱵᱮᱥ ᱧᱚᱜ ᱛᱮ ᱧᱟᱢᱚᱜᱼᱟ ᱦᱳᱭᱥᱮ
ᱦᱳᱭ ᱦᱳᱭ
ᱡᱮ ᱱᱚᱛᱮ ᱥᱮᱫ ᱠᱷᱚᱱ ᱫᱚ ᱱᱩᱭ ᱫᱚ ᱦᱩᱰᱤᱧ ᱡᱟᱶᱟᱭ ᱢᱮᱱᱛᱮ ᱟᱨ ᱚᱱᱛᱮ ᱠᱷᱚᱱ ᱦᱚᱸ ᱦᱩᱰᱤᱧ ᱵᱟᱹᱦᱩ ᱢᱮᱱᱛᱮ ᱡᱮ ᱱᱩᱠᱤᱱ ᱫᱚ ᱠᱟᱱᱟ ᱠᱤᱱ ᱦᱳᱭ ᱥᱮ
ᱮᱠᱫᱚᱢ ᱚᱱᱠᱟ
ᱦᱮᱸ
ᱟᱪᱪᱷᱟ ᱜᱚᱝᱠᱮ ᱟᱵᱚ ᱟᱵᱚ ᱵᱚᱱ ᱧᱮᱞ ᱟᱠᱟᱫ ᱜᱮᱭᱟ ᱡᱮ ᱟᱹᱰᱤ ᱠᱷᱮᱛᱨᱮ ᱜᱮ ᱦᱮᱸ ᱟᱨ ᱟᱵᱚ ᱵᱚᱱ ᱡᱟᱦᱟᱸ ᱠᱩᱲᱤ ᱚᱲᱟᱜ ᱨᱮ ᱠᱚᱲᱟ ᱚᱲᱟᱜ ᱨᱮᱦᱚᱸ ᱯᱳᱭᱞᱳ ᱥᱩᱱᱩᱢ ᱥᱟᱥᱟᱝ ᱫᱚ ᱚᱠᱚᱭ ᱠᱚ ᱚᱡᱚᱜ ᱟᱠᱚᱣᱟ
ᱚᱱᱟ ᱫᱚ ᱯᱩᱭᱞᱳ ᱠᱚᱲᱟᱭ ᱩᱱᱤ ᱡᱟᱦᱟᱸᱭ ᱡᱟᱶᱟᱭ ᱵᱟᱹᱵᱩ ᱦᱩᱭᱩᱜ ᱠᱟᱱᱟᱭ ᱦᱳᱭᱥᱮ
ᱦᱳᱭ
ᱯᱩᱭᱞᱳ ᱩᱱᱤ ᱥᱩᱱᱩᱢ ᱥᱟᱥᱟᱝ ᱠᱚ ᱚᱡᱚᱜ ᱟᱭᱟ
ᱦᱳᱭ
ᱦᱳᱭ ᱛᱟᱦᱚᱞᱮ ᱚᱱᱟ ᱯᱚᱨᱮᱛᱮ ᱩᱱᱤ ᱨᱟᱭᱵᱟᱨ ᱦᱟᱲᱟᱢ ᱚᱱᱟ ᱥᱩᱱᱩᱢ ᱥᱟᱥᱟᱝᱤᱫᱤ ᱤᱫᱤᱭᱟᱭ ᱦᱟᱸᱰᱮ ᱵᱟᱦᱩ ᱚᱲᱟᱜ ᱛᱮ ᱦᱮᱸᱥᱮ ᱡᱟᱦᱟᱸ ᱠᱷᱚᱱ ᱢᱟᱹᱭ ᱠᱩ ᱟᱹᱜᱩᱭ-ᱭᱟ ᱥᱮ ᱵᱟᱹᱦᱩ
ᱦᱮᱸ
ᱦᱮᱸᱥᱮ ᱚᱱᱰᱮ ᱪᱟᱞᱟᱣ ᱠᱟᱛᱮᱜ ᱚᱱᱟᱭ ᱮᱢᱟ ᱠᱚᱣᱟ ᱛᱟᱯᱚᱨ ᱚᱸᱰᱮ ᱠᱚ ᱚᱡᱚᱜ ᱟᱭᱟ ᱢᱟᱱᱮ ᱢᱟᱲᱟᱝ ᱠᱚ ᱫᱚ ᱦᱩᱭᱱᱟ ᱠᱚᱲᱟ ᱜᱤᱫᱽᱨᱟᱹ ᱥᱩᱱᱩᱢ ᱥᱟᱥᱟᱝ ᱠᱚ ᱚᱡᱚᱜ ᱟᱭᱟ ᱛᱟᱯᱚᱨ ᱠᱩᱲᱤ ᱜᱤᱫᱽᱨᱟᱹ ᱠᱚ ᱚᱡᱚᱜ ᱟᱭᱟ ᱦᱳᱭ ᱠᱟᱟᱭ
ᱟᱨ
ᱦᱮᱸ ᱞᱟᱹᱭᱵᱤᱱ
ᱟᱹᱞᱤᱧ ᱞᱤᱧ ᱞᱟᱹᱭ ᱮᱫᱟ ᱡᱮ ᱟᱵᱚ ᱡᱟᱦᱟᱸ ᱵᱟᱯᱞᱟ ᱥᱟᱹᱜᱩᱱ-ᱟ ᱥᱟᱹᱜᱩᱱ ᱜᱤᱨᱟᱹ ᱵᱚᱱ ᱛᱚᱞ ᱜᱮᱭᱟ ᱛᱚ
ᱦᱮᱸ
ᱡᱟᱦᱟᱸ ᱟᱵᱚ ᱥᱟᱨ ᱥᱟᱹᱜᱩᱱ ᱵᱟᱯᱞᱟ ᱢᱮᱱᱛᱮᱵᱚᱱ ᱢᱟᱱᱟᱣᱟ ᱚᱱᱟ ᱫᱚ ᱟᱛᱳ ᱢᱚᱲᱮ ᱦᱚᱲᱛᱮ ᱡᱟᱦᱟᱸ ᱜᱤᱨᱟᱹ ᱵᱚᱱ ᱛᱚᱞᱟ ᱦᱳᱭᱥᱮ ᱡᱟᱦᱟᱸ ᱜᱤᱨᱟᱹ ᱵᱚᱱ ᱛᱚᱞᱟ ᱚᱱᱟ ᱜᱤᱨᱟᱹ ᱨᱮ ᱟᱵᱚ ᱟᱸᱦ ᱚᱠᱟ ᱞᱮᱠᱟᱛᱮᱵᱚᱱ ᱩᱨᱩᱢᱟ ᱡᱮ ᱱᱚᱣᱟ ᱫᱚ ᱵᱟᱯᱞᱟ ᱜᱤᱨᱟᱹ ᱠᱟᱱᱟ ᱢᱮᱱᱛᱮ
ᱚᱦ ᱟᱪᱷᱟ ᱜᱚᱢᱠᱮ ᱱᱚᱣᱟ ᱛᱚ ᱵᱟᱞᱤᱧ ᱵᱟᱲᱟᱭᱟ ᱟᱸ ᱟᱵᱤᱱ ᱡᱩᱫᱤ ᱵᱤᱱ ᱵᱟᱲᱟᱭ ᱠᱷᱟᱱ ᱠᱟᱹᱴᱤᱡ ᱵᱤᱱ ᱞᱟᱹᱭ ᱥᱚᱫᱚᱨ ᱟᱹᱞᱤᱧ ᱠᱮᱭᱟ
ᱦᱳᱭ ᱦᱳᱭ ᱟᱹᱞᱤᱧ ᱡᱟᱦᱟᱸ ᱛᱤᱱ ᱞᱮᱠᱟ ᱡᱟᱦᱟᱸᱛᱤᱱᱟᱹ ᱩᱰᱟᱹᱜ ᱞᱤᱧ ᱵᱟᱲᱟᱭᱟ ᱚᱱᱟᱜᱤᱞᱤᱧ ᱞᱟᱹᱭ ᱥᱚᱫᱚᱨ ᱛᱟ ᱦᱳᱭ ᱥᱮ
ᱦᱳᱭ
ᱟᱜ ᱵᱟᱯᱞᱟ ᱜᱤᱟᱹ ᱫᱚ ᱟᱵᱚ ᱫᱚ ᱱᱚᱝᱠᱟ ᱡᱮ ᱮ ᱢᱚᱬᱮᱸ ᱜᱚᱴᱟᱝ ᱜᱟᱹᱴ ᱠᱚ ᱮᱢᱟ ᱚᱱᱟᱨᱮ ᱦᱳᱭᱥᱮ ᱢᱚᱬᱮᱸ ᱜᱚᱴᱟᱝ ᱜᱟᱹᱴ ᱫᱚ ᱮᱭ ᱠᱟᱨᱚᱱ ᱛᱮ ᱪᱮ ᱟᱛᱳ ᱢᱚᱬᱮᱸ ᱦᱚᱲ ᱛᱮ ᱱᱚᱣᱟ ᱫᱚ ᱥᱟᱞᱟ ᱜᱚᱴᱟ ᱱᱚᱣᱟ ᱵᱟᱯᱞᱟ ᱜᱤᱨᱟᱹ ᱫᱚ ᱦᱳᱭᱥᱮ ᱟᱻ ᱚᱱᱟ ᱛᱟᱭᱱᱚᱢ ᱫᱚ ᱟᱵᱚ ᱠᱟᱹᱴᱤᱡ ᱫᱷᱩᱵᱤ ᱜᱷᱟᱸᱥ ᱟᱨ ᱦᱳᱲᱩ ᱨᱮᱦᱳᱠᱚ ᱠᱷᱩᱫᱤ ᱪᱟᱣᱞᱮ ᱨᱮᱦᱳᱠᱚ ᱡᱟᱦᱟᱱᱟᱜ ᱨᱮᱠᱚ ᱮᱢᱟ ᱟᱨ ᱚᱱᱟ ᱛᱟᱭᱱᱚᱢ ᱫᱚ ᱟᱸᱦ ᱥᱟᱥᱟᱝ ᱨᱮᱵᱚᱱ ᱜᱟᱵᱟᱣᱟ ᱚᱱᱟ ᱫᱚ ᱦᱳᱭᱥᱮ
ᱦᱳᱭ
ᱚᱱᱟ ᱜᱤᱨᱟᱹ ᱫᱚ ᱥᱟᱥᱟᱝ ᱨᱮᱵᱚᱱ ᱜᱟᱵᱣᱟ ᱟᱨ ᱥᱟᱥᱟᱝ ᱨᱮ ᱜᱟᱵᱟᱣ ᱞᱮᱱᱠᱷᱟᱱ ᱜᱮ ᱚᱱᱟ ᱫᱚ ᱟᱵᱩ ᱫᱚ ᱥᱟᱥᱟᱝ ᱫᱚᱵᱩᱱ ᱢᱚᱱᱮᱭᱟ ᱡᱮ ᱥᱟᱹᱜᱩᱱ ᱡᱤᱱᱤᱥ ᱠᱟᱱᱟ ᱱᱚᱣᱟ ᱫᱚ ᱦᱳᱭᱥᱮ ᱱᱚᱣᱟ ᱫᱚ ᱦᱮᱸ ᱚᱱᱟ ᱞᱮᱠᱟᱛᱮ ᱩᱨᱩᱢᱟᱵᱚᱱ ᱡᱮ ᱱᱚᱣᱟ ᱫᱚ ᱡᱟᱦᱟᱱ ᱵᱟᱯᱞᱟ ᱜᱤᱨᱟᱹ ᱢᱮᱱᱛᱮ ᱵᱩᱱ ᱩᱨᱩᱢᱟ ᱱᱚᱣᱟ ᱫᱚ
ᱮᱠᱫᱚᱢ ᱮᱠᱫᱚᱢ ᱚᱠᱟᱞᱮᱠᱟ ᱜᱚᱝᱠᱮ ᱟᱞᱤᱧ ᱱᱚᱣᱟᱞᱤᱧ ᱞᱟᱹᱭᱫᱟ ᱦᱮᱸᱥᱮ ᱱᱚᱣᱟ ᱵᱟᱯᱞᱟ ᱵᱟᱯᱞᱟ ᱠᱚ ᱟᱵᱚ ᱢᱟᱹᱱᱢᱤ ᱠᱩᱫᱚ ᱫᱷᱟᱨᱛᱤ ᱨᱮ ᱢᱮᱱᱟᱜ ᱵᱚᱱᱟ ᱥᱮ
ᱦᱳᱭ ᱦᱳᱭ
ᱦᱳᱭ ᱛᱟᱦᱚᱞᱮ ᱤᱧ ᱱᱚᱣᱟ ᱞᱟᱹᱮᱫ ᱛᱟᱦᱮᱸᱼᱟ ᱟᱻ ᱱᱚᱣᱟ ᱫᱷᱟᱹᱨᱛᱤ ᱟᱵᱩᱣᱟᱜ ᱚᱱᱮ ᱪᱤᱠᱟᱹ ᱥᱤᱨᱡᱟᱹᱣ ᱞᱮᱱᱟ ᱦᱳᱭᱥᱮ
ᱦᱳᱸ
ᱦᱳᱭ ᱚᱱᱟ ᱠᱟᱹᱴᱤᱡ ᱵᱤᱱ ᱞᱟᱹᱭᱮ ᱠᱷᱟᱱ ᱜᱟᱱ ᱠᱚᱜᱼᱟ ᱥᱮ ᱠᱟᱹᱴᱤᱡ ᱞᱤᱧ ᱟᱸᱡᱚᱢ ᱠᱮᱭᱟ ᱟᱹᱞᱤᱧ ᱦᱚᱸ ᱦᱳᱭ ᱦᱳᱭ
ᱟᱜ ᱡᱟᱦᱟᱸ ᱞᱮᱠᱟ ᱮᱜ ᱩᱭᱦᱟᱹᱨ ᱵᱷᱟᱵᱱᱟ ᱛᱮ ᱧᱟᱢᱚᱜ ᱠᱟᱱᱟ ᱮᱜ ᱮᱜ ᱚᱱᱟ ᱫᱚ ᱟᱵᱚ ᱥᱮᱫᱟᱭ ᱠᱷᱚᱱ ᱦᱚᱸ ᱦᱟᱯᱲᱟᱢ ᱠᱚᱴᱷᱮᱱ ᱵᱚᱱ ᱟᱸᱡᱚᱢ ᱠᱟᱫ ᱜᱮᱭᱟ ᱡᱟᱦᱟᱸ ᱞᱮᱠᱟ ᱟᱵᱚ ᱱᱚᱣᱟ ᱫᱚ ᱮ ᱡᱚᱞᱟᱯᱩᱲᱤ ᱛᱟᱦᱮᱸ ᱠᱟᱱᱟ
ᱦᱩᱸ ᱮᱫᱚᱢ ᱮᱫᱚᱢ ᱦᱳᱭ
ᱮᱜ ᱡᱟᱞᱟᱯᱩᱨᱤ ᱛᱟᱦᱮᱸ ᱠᱟᱱᱟ ᱚᱱᱟ ᱛᱟᱭᱱᱚᱢ ᱟᱵᱚᱨᱮᱱ ᱮ ᱴᱷᱟᱹᱠᱩᱨ ᱴᱷᱟᱹᱠᱩᱨᱟᱹᱱ ᱚᱱᱟ ᱛᱚᱲᱮ ᱥᱩᱛᱟᱹᱢ ᱛᱮ ᱚᱱᱟ ᱡᱟᱞᱟ ᱯᱩᱲᱤ ᱨᱮᱠᱚ ᱟᱬᱜᱚᱱ ᱛᱟᱦᱮᱸᱫᱼᱟ ᱫᱟᱜ ᱧᱩ ᱠᱚ ᱦᱚᱯᱚᱱ ᱠᱚ ᱦᱳᱭ ᱥᱮᱪᱮᱫ ᱮᱸᱰᱮᱠᱷᱟᱱ ᱩᱱᱠᱩᱣᱟᱜ ᱢᱤᱫᱴᱟᱝ ᱮᱜ ᱟᱹᱰᱤ ᱦᱟᱦᱟᱨᱟᱜ ᱜᱮ ᱢᱤᱫᱴᱟᱝ ᱮ ᱩᱭᱦᱟᱹᱨ ᱵᱷᱟᱵᱽᱱᱟ ᱦᱮᱡ ᱮᱱ ᱛᱟᱠᱚᱣᱟ ᱵᱚᱦᱚᱜ ᱨᱮ ᱱᱚᱝᱠᱟᱱ ᱜᱮ ᱡᱮ ᱮ ᱢᱤᱫᱴᱟᱝ ᱚᱸᱰᱮ ᱮᱫ ᱚᱱᱟ ᱡᱟᱞᱟᱯᱩᱨᱤ ᱚᱸᱰᱮ ᱜᱮ ᱢᱤᱫᱴᱟᱝ ᱫᱟᱲᱮ ᱛᱟᱦᱮᱸ ᱠᱟᱱᱟ ᱦᱳᱭᱥᱮ ᱚᱱᱟ ᱨᱮᱱᱟᱜ ᱫᱟᱨᱮ ᱨᱮᱱᱟᱜ ᱧᱩᱛᱩᱢ ᱧᱩᱛᱩᱢ ᱫᱚ ᱦᱟᱸᱜ ᱠᱷᱟᱡ ᱪᱮᱫ ᱫᱟᱲᱮ ᱩᱭᱦᱟᱹᱨ ᱵᱟᱞᱤᱧ ᱩᱭᱦᱟᱹᱨ ᱫᱟᱲᱮᱭᱟᱜ ᱠᱟᱱᱟ ᱡᱩᱫᱤ ᱧᱩᱛᱩᱢ ᱵᱤᱱ ᱞᱟᱹᱭ ᱫᱟᱲᱮᱭᱟᱜ ᱠᱷᱟᱡ
ᱵᱟᱝ ᱜᱮ ᱟᱹᱵᱤᱱ ᱜᱮ ᱞᱟᱹᱭ ᱤᱫᱤ ᱵᱤᱱ
ᱦᱮᱸ ᱮᱫ ᱢᱤᱫᱴᱟᱝ ᱫᱟᱲᱮ ᱛᱟᱸᱦᱮ ᱠᱟᱱᱟ ᱚᱸᱰᱮ ᱦᱳᱭᱥᱮ ᱚᱱᱟ ᱫᱟᱨᱮ ᱨᱮ ᱦᱟᱸᱥᱦᱟᱸᱥᱞᱤ ᱵᱟᱲᱭᱟ ᱪᱮᱬᱮ ᱠᱤᱱ ᱛᱩᱠᱟᱹ ᱞᱮᱫᱟ
ᱟᱪᱪᱷᱟ ᱟᱪᱪᱷᱟ ᱦᱮᱸ
ᱩᱱᱠᱤᱱ ᱠᱤᱱ ᱛᱩᱠᱳ ᱞᱮᱫ ᱫᱷᱟ ᱟᱫᱚ ᱮᱜ ᱚᱸᱰᱮ ᱩᱱᱠᱤᱱ ᱦᱚᱸ ᱮᱜ ᱚᱱᱟ ᱡᱟᱦᱟᱸ ᱡᱟᱞᱟᱯᱩᱲᱤ ᱨᱮ ᱚᱸᱰᱮ ᱠᱤᱱ ᱯᱟᱭᱨᱟ ᱵᱟᱲᱟᱜᱼᱟ ᱡᱚᱢᱟᱜ ᱠᱤᱱ ᱡᱚᱢ ᱵᱟᱲᱟᱭᱟ ᱟᱨᱦᱚᱸ ᱚᱱᱟ ᱫᱟᱨᱮ ᱨᱮᱠᱤᱱ ᱩᱰᱟᱹᱣ ᱪᱟᱞᱟᱜᱼᱟ ᱟᱫᱚ ᱩᱱᱠᱩ ᱴᱷᱟᱹᱠᱩᱨ ᱴᱷᱟᱹᱠᱩᱨᱟᱱ ᱮ ᱫᱮᱵᱼ ᱫᱮᱵᱟᱞᱚ ᱠᱚ ᱩᱱᱠᱤᱱ ᱧᱮᱞᱛᱮ ᱮᱜ ᱟᱹᱰᱤ ᱢᱤᱫᱴᱟᱝ